ᱦᱮᱸ ᱨᱚᱲ ᱵᱤᱱ ᱟᱸᱡᱚᱢᱮᱫ ᱛᱟᱹᱟᱞᱤᱧᱟ?
ᱦᱮᱸ ᱟᱸᱡᱚᱢ ᱫᱟᱞᱤᱧ ᱥᱟᱹᱜᱩᱱ ᱥᱮᱛᱟᱜ
ᱦᱩᱸ ᱥᱟᱹᱜᱩᱱ ᱥᱮᱛᱟᱜ
ᱛᱟᱨᱟᱱᱟᱜ
ᱵᱟᱝ ᱟᱸᱡᱚᱢᱚᱜ
ᱦᱮᱞᱳ ᱞᱟᱹᱭ ᱫᱟᱞᱤᱧ ᱟᱹᱵᱤᱱ ᱥᱮᱱᱟᱜ ᱥᱮᱨᱢᱟ ᱡᱟᱹᱲᱤ ᱠᱚ ᱪᱮᱫ ᱞᱮᱠᱟ?
ᱦᱚᱞᱟ ᱜᱮ ᱫᱟᱜ ᱠᱮᱫᱟ ᱟᱨᱮ ᱯᱷᱟᱸᱠ ᱠᱟᱫᱟ ᱟᱨ ᱟᱵᱮᱱ ᱥᱮᱱᱟᱜ
ᱱᱚᱛᱮ ᱠᱮᱜ ᱟᱭ ᱦᱤᱛᱚᱜ ᱫᱚ
ᱪᱮᱫ ᱦᱚᱸ ᱵᱟ ᱦᱚᱸᱚᱭ ᱫᱩᱲᱩᱵ ᱵᱟᱲᱟ ᱦᱩᱭ ᱠᱟᱱᱟ ᱟᱵᱮᱱ
ᱟᱹᱞᱤᱧ ᱦᱚᱸ ᱵᱨᱟᱥ ᱵᱟᱲᱟ ᱠᱟᱛᱮ ᱚᱭ ᱡᱟᱦᱟᱸ ᱜᱮ ᱱᱟᱥᱛᱟ ᱵᱟᱲᱟ ᱦᱩᱭᱱᱟ ᱛᱚ ᱱᱟᱥᱛᱟ ᱵᱟᱲᱟ ᱠᱟᱛᱮᱮᱫ ᱜᱮᱞᱤᱧ ᱫᱩᱲᱩᱵ ᱟᱠᱟᱱᱟ᱾ ᱛᱟᱯᱚᱨᱮ ᱦᱚᱞᱟ ᱦᱩᱞ ᱢᱟᱦᱟ ᱟᱹᱵᱤᱱ ᱥᱮᱫ ᱪᱮᱜᱠᱟ ᱠᱚ ᱢᱟᱱᱟᱣ ᱠᱮᱜ-ᱟ?
ᱦᱩᱞ ᱢᱟᱦᱟ ᱫᱚ ᱟᱹᱰᱤ ᱱᱟᱯᱟᱭ ᱛᱮ ᱢᱟᱱᱟᱣ ᱵᱟᱲᱟ ᱦᱩᱭᱱᱟ ᱟᱹᱰᱤ ᱦᱩᱭᱱᱟ
ᱟᱪᱪᱷᱟ ᱵᱷᱟᱜᱮ ᱜᱮ ᱟᱞᱮ ᱥᱮᱫ ᱦᱚᱸ ᱱᱟᱭ ᱱᱟᱯᱟᱭ ᱛᱮᱜᱮᱞᱮ ᱢᱟᱱᱟᱣ ᱠᱮᱫᱟ ᱵᱚᱸᱜᱟ ᱵᱩᱨᱩ ᱫᱮᱵᱟ ᱥᱮᱵᱟ ᱠᱟᱹᱢᱤ ᱠᱚᱦᱚᱸ ᱠᱷᱩᱵ ᱱᱟᱯᱟᱭ ᱛᱮᱜᱮ ᱦᱩᱭᱱᱟ ᱟᱫᱚ ᱡᱷᱚᱛᱚ ᱫᱟᱜ ᱫᱚ ᱫᱟᱜ ᱡᱟᱹᱲᱤ ᱞᱮ ᱟᱭ ᱥᱮ ᱵᱚᱸᱜᱟ ᱵᱩᱨᱩ ᱦᱩᱸ ᱚᱲᱟᱜ ᱠᱚᱨᱮ ᱫᱚ ᱱᱟᱯᱟᱭ ᱵᱟᱲᱟ,
ᱚ
ᱟᱹᱵᱤᱱ ᱨᱮᱜᱮ ᱪᱮᱜᱠᱟ ᱚᱲᱟᱜ ᱠᱚᱨᱮ ᱱᱟᱯᱟᱭ ᱢᱮᱱᱟᱜ ᱠᱚᱣᱟ ᱥᱮ ᱵᱟᱝ?
ᱦᱮᱸ ᱱᱟᱯᱟᱭ ᱜᱮ ᱦᱮᱱᱟᱜ ᱠᱚ᱾
ᱟᱪᱪᱷᱟ ᱱᱟᱯᱟᱭ ᱜᱮ ᱛᱚᱵᱮ᱾ ᱛᱟᱦᱚᱞᱮ ᱪᱮᱫ ᱞᱤᱧ ᱢᱮᱱᱟ ᱤᱭᱟᱹ ᱟᱯᱮ ᱥᱮᱫ ᱛᱟᱦᱞᱮ ᱚᱱᱮ ᱨᱚᱦᱚᱭ ᱠᱚᱫᱚ ᱫᱟᱜ ᱠᱚ ᱞᱟᱜᱟᱣ ᱠᱟᱱᱟ ᱥᱮ ᱵᱟᱝ ᱠᱷᱮᱛ ᱠᱚᱨᱮ?
ᱟᱞᱮᱥᱮᱫ ᱫᱚ ᱱᱤᱛᱚᱜ ᱫᱚ ᱟᱹᱣᱨᱤ ᱫᱟᱜᱟ᱾ ᱚᱱᱠᱟ ᱞᱮᱠᱟ ᱫᱚ ᱮᱱᱛᱮᱫ᱾
ᱟᱪᱪᱷᱟ ᱟᱞᱮᱥᱮᱫ ᱦᱚᱸ ᱚᱱᱠᱟᱟᱜᱮ ᱨᱚᱦᱚᱭ ᱜᱟᱱᱚᱜ ᱞᱮᱠᱟ ᱫᱚ ᱵᱟᱝ ᱮ ᱫᱟᱜ ᱟᱠᱟᱫᱟ᱾ ᱛᱚᱞᱟ ᱠᱚᱜᱮ ᱟᱣᱨᱤ ᱦᱩᱭᱩᱜᱼᱟ ᱛᱚᱞᱟ ᱠᱚ ᱦᱩᱭ ᱞᱮᱱᱠᱷᱟᱱ ᱨᱚᱦᱚᱭ ᱠᱚᱫᱚ, ᱟᱨᱟᱢᱵᱚ ᱜᱚ ᱫᱟᱠᱚ᱾ ᱫᱟᱜ ᱵᱟᱠᱷᱟᱱ ᱫᱚ ᱪᱮᱫ ᱨᱮᱵᱤᱱ ᱨᱚᱦᱚᱭᱟ ᱠᱷᱮᱛ ᱠᱚᱨᱮ ᱡᱩᱫᱤ ᱫᱟᱜ ᱵᱟᱝ ᱞᱟᱜᱟᱜᱼᱟ᱾ ᱛᱟᱨᱯᱚᱨᱮ ᱜᱚᱢᱠᱮ ᱦᱚᱜᱼᱚᱭ ᱛᱚ ᱫᱟᱜ ᱦᱚᱸ ᱫᱟᱜ ᱠᱮᱫᱟ ᱦᱮᱸ ᱛᱚᱞᱟ ᱠᱚᱫᱚ ᱡᱚᱛᱚ ᱜᱮ ᱜᱤᱲᱤ ᱯᱩᱨᱟᱹᱣ ᱦᱩᱭ ᱠᱟᱱᱟ᱾ ᱟᱫᱚ ᱟᱯᱮᱜ ᱜᱮᱯᱮ ᱜᱤᱰᱤ ᱯᱩᱨᱟᱹᱣᱼᱟ ᱥᱮ ᱵᱟᱝ?
ᱦᱮᱸ, ᱚᱱᱟ ᱜᱤᱲᱤ ᱥᱮᱨᱢᱟ ᱡᱟᱹᱲᱤᱜ ᱜᱮ ᱛᱤᱥᱮ
ᱟᱪᱪᱷᱟ ᱱᱟᱯᱟᱭ ᱜᱮ᱾ ᱛᱟᱦᱚᱞᱮ ᱞᱤᱧ ᱞᱟᱹᱭᱮᱫ ᱛᱟᱦᱮᱸᱜ ᱫᱚ ᱵᱩᱨᱩ ᱵᱚᱸᱜᱟ ᱵᱤᱱ ᱟᱸᱡᱚᱢ ᱵᱟᱲᱟ ᱟᱠᱟᱫ ᱜᱮᱭᱟ?
ᱵᱩᱨᱩ ᱵᱚᱸᱜᱟ ᱫᱟᱞᱤᱧ
ᱚ ᱛᱟᱦᱚᱞᱮ ᱥᱮᱱ ᱵᱟᱲᱟ ᱠᱟᱱᱟᱱ ᱜᱮᱭᱟᱵᱤᱱ ᱥᱮ ᱵᱟᱝᱟᱜᱼᱟ ᱟᱹᱵᱤᱱ ᱫᱚ?
ᱵᱟᱝ ᱟᱞᱮ
ᱵᱟᱹᱵᱤᱱ ᱥᱮᱱ ᱟᱠᱟᱱᱟ?
ᱦᱮᱸ ᱥᱤᱨᱯ ᱟᱸᱡᱚᱢ ᱴᱩᱠᱩ ᱜᱮ ᱦᱩᱭ ᱟᱠᱟᱱᱟ᱾
ᱟᱪᱪᱷᱟ ᱟᱹᱞᱤᱧ ᱫᱚ ᱦᱟᱸᱜ ᱠᱷᱟᱡᱞᱤᱧ ᱥᱮᱱ ᱵᱟᱲᱟ ᱟᱠᱟᱱ ᱜᱮᱭᱟᱺ ᱵᱩᱨᱩ ᱵᱚᱸᱜᱟ ᱫᱚ ᱥᱮᱱ ᱦᱩᱭ ᱠᱟᱱᱟ ᱢᱤᱫᱼ ᱵᱟᱨ ᱥᱮᱨᱢᱟ ᱞᱤᱧ ᱥᱮᱱ ᱟᱠᱟᱱᱟ᱾ ᱵᱩᱨᱩ ᱵᱚᱸᱜᱟ ᱥᱮᱱ ᱞᱮᱱᱠᱷᱟᱱ ᱟᱹᱰᱤ ᱧᱮᱞ ᱢᱟᱱᱮ ᱦᱟᱛᱟᱣ ᱡᱤᱱᱤᱥ ᱠᱚ ᱟᱹᱰᱤ ᱨᱚᱠᱚᱢᱟᱜ ᱡᱤᱱᱤᱥ ᱠᱚ ᱚᱸᱰᱮ ᱠᱚ ᱟᱹᱜᱩᱭ ᱜᱮᱭᱟ ᱦᱮᱸᱥᱮ᱾ ᱱᱚᱜᱼᱚᱭ ᱡᱮᱢᱚᱱ ᱟᱵᱚᱣᱟᱜ ᱤᱭᱟᱹ ᱠᱚ ᱫᱷᱚᱨᱚᱢ ᱥᱟ ᱯᱟᱯ ᱠᱚ ᱡᱟᱦᱟᱸ ᱠᱚ ᱢᱮᱱᱟ ᱛᱤᱨᱭᱳ ᱵᱟᱱᱟᱢ ᱚᱱᱟ ᱠᱚᱫᱚ ᱚᱸᱰᱮ ᱟᱹᱰᱤ ᱡᱟᱹᱥ ᱛᱤ ᱠᱚ ᱟᱹᱜᱩᱭ ᱜᱮᱭᱟ᱾
ᱟᱨ ᱟᱵᱚ ᱥᱟᱱᱛᱟᱲᱟᱜ ᱥᱟᱱᱟᱢ ᱠᱤᱪᱷᱩ ᱚᱸᱰᱮ ᱛᱟᱦᱮᱱᱟ᱾
ᱦᱮᱸ ᱛᱩᱢᱫᱟᱜ ᱴᱟᱢᱟᱠ ᱛᱤᱨᱭᱳ ᱵᱟᱱᱟᱢ ᱚᱱᱟ ᱠᱚᱫᱚ ᱡᱚᱛᱚ ᱜᱮ ᱛᱟᱦᱮᱱᱟ᱾ ᱟᱹᱵᱤᱱ ᱢᱤᱫ ᱥᱮᱨᱢᱟ ᱜᱟᱱ ᱥᱮᱱ ᱠᱟᱛᱮᱫ ᱧᱮᱞᱟᱜ ᱵᱤᱱ ᱥᱮᱮᱫ ᱵᱩᱨᱩ ᱵᱚᱸᱜᱟ᱾
ᱦᱩᱭᱩᱜᱼᱟ ᱥᱚᱢᱚᱭ ᱠᱚ ᱧᱟᱢ ᱞᱮᱱᱠᱷᱟᱱ᱾
ᱱᱤᱛᱳ ᱫᱚ ᱛᱟᱦᱚᱞᱮ ᱚᱲᱟᱜ ᱨᱮᱜᱮ ᱢᱮᱱᱟᱜ ᱵᱤᱱᱟ ᱥᱮ ᱚᱠᱟ ᱥᱮᱫ ᱨᱮ ᱢᱮᱱᱟᱜ ᱟᱠᱟᱫ ᱵᱤᱱᱟ?
ᱦᱳᱭ ᱚᱲᱟᱜ ᱨᱮᱜᱮ ᱢᱮᱱᱟᱜ ᱟᱠᱟᱫ ᱞᱤᱧᱟᱹ᱾
ᱱᱟᱯᱟᱭ ᱜᱮ
ᱟᱵᱮᱱ ᱫᱚ ᱚᱠᱟᱨᱮ ᱦᱮᱱᱟᱜ ᱵᱮᱱᱟ?
ᱟᱹᱞᱤᱧ ᱦᱚᱸ ᱚᱲᱟᱜ ᱥᱮᱫ ᱨᱮᱜᱮᱞᱤᱧ ᱫᱩᱲᱩᱵ ᱠᱟᱱᱟ ᱢᱟᱱᱮ ᱵᱟᱲᱜᱮ ᱥᱮᱫ ᱞᱤᱧ ᱫᱩᱲᱩᱵ ᱠᱟᱱᱟ ᱜᱚᱨᱚᱢ ᱜᱮ ᱵᱩᱡᱷᱟᱹᱜ ᱠᱟᱱᱟ ᱛᱚ᱾ ᱜᱚᱨᱚᱢ ᱠᱷᱟᱹᱛᱤᱨ ᱜᱮᱜ ᱚᱮ ᱫᱮᱩ ᱥᱮᱫ ᱨᱮ ᱫᱩᱲᱩᱵ ᱦᱩᱭ ᱟᱠᱟᱱᱟ ᱥᱤᱛᱩᱝ ᱫᱚ ᱵᱟᱹᱱᱩᱜᱼᱟ ᱢᱮᱱᱠᱷᱟᱱ ᱜᱚᱨᱚᱢ ᱵᱩᱡᱷᱟᱹᱜ ᱠᱟᱱᱟ᱾ ᱫᱟᱜ ᱛᱮᱨᱮᱚᱢ-ᱜᱚᱨᱚᱢ ᱵᱩᱡᱷᱟᱹᱜ ᱠᱟᱱᱟ ᱟᱹᱰᱤ ᱡᱟᱹᱥᱛᱤ᱾
ᱚᱸ ᱾ ᱚ ᱾
ᱟᱯᱮᱥᱮᱫ ᱫᱚ ᱚᱱᱠᱟ ᱛᱟᱦᱚᱞᱮ ᱜᱚᱨᱚᱢ ᱵᱩᱡᱷᱟᱹᱜ ᱠᱟᱱᱟ ᱥᱮ ᱵᱟᱝ ᱥᱮ ᱠᱟᱹᱴᱤᱡ ᱨᱮᱭᱟᱲ ᱧᱚᱜ ᱵᱩᱡᱷᱟᱹᱜ ᱠᱟᱱᱟ?
ᱦᱚᱞᱟᱭ ᱫᱟᱜ ᱟᱠᱟᱫᱟ ᱛᱚ ᱟᱫᱚ ᱚᱱᱟᱛᱮ, ᱱᱤᱛᱚᱜ ᱫᱚ ᱢᱟᱱᱮ ᱨᱮᱭᱟᱲ ᱜᱮ ᱵᱩᱡᱷᱩᱜ ᱠᱟᱱᱟ᱾
ᱟᱪᱷᱟ ᱾
ᱦᱳᱭ ᱾
ᱟᱹᱞᱤᱧ ᱱᱤᱭᱟᱹ ᱥᱮᱨᱢᱟ ᱢᱚᱱᱮ ᱠᱟᱜᱼᱟ ᱞᱤᱧᱼᱼ ᱩᱭᱦᱟᱹᱨ ᱟᱠᱟᱱᱟ ᱡᱮ ᱵᱩᱨᱩ ᱵᱚᱸᱜᱟ ᱥᱮᱫ ᱧᱮᱞ ᱥᱮᱱ ᱦᱩᱭᱩᱜᱼᱟ ᱢᱤᱫᱴᱟᱝᱼᱼ ᱛᱤᱨᱭᱳ ᱦᱟᱛᱟᱣ ᱟᱹᱜᱩᱭ ᱦᱩᱭᱩᱜ ᱞᱟᱹᱜᱤᱫ ᱚᱱᱠᱟ ᱢᱚᱱᱮ ᱦᱩᱭ ᱟᱠᱟᱱᱟ ᱾ ᱟᱫᱚ ᱪᱮᱫᱼᱼ ᱪᱤᱠᱟᱹᱜ ᱠᱟᱱᱟ ᱠᱷᱟᱱ ᱥᱮᱱ ᱫᱟᱲᱮᱭᱟᱜᱼᱟᱞᱤ ᱥᱮ ᱵᱟᱞᱤᱧ ᱥᱮᱱ ᱫᱟᱲᱮᱭᱟᱜᱼᱟ ᱢᱟᱲᱟᱝ ᱠᱷᱚᱱᱟᱜ ᱵᱟᱠᱷᱟᱱ ᱵᱟᱹᱞᱤᱧ ᱞᱟᱹᱭ ᱫᱟᱲᱮᱭᱟᱜ ᱠᱟᱱᱟ ᱠᱤᱱᱛᱩ ᱴᱟᱨᱜᱮᱴ ᱠᱟᱫᱟᱞᱤᱧ ᱡᱮ ᱥᱮᱱᱚᱜ ᱟᱹᱞᱤᱧ ᱢᱮᱱ ᱛᱮᱜᱮ ᱾
ᱦᱮᱸ ᱥᱟᱯᱲᱟᱜ ᱵᱮᱱ ᱛᱟᱦᱚᱞᱮ ᱾ ᱡᱚᱠᱷᱚᱱ ᱵᱮᱱ ᱢᱚᱱᱮᱭᱟᱠᱟᱫ ᱨᱮᱫᱚ ᱥᱮᱴᱮᱨᱚᱜ ᱫᱚ ᱞᱟᱜᱟᱜ ᱜᱮᱭᱟ ᱦᱳᱭ ᱥᱮ ᱵᱟᱝ ᱾
ᱦᱮᱸ ᱦᱮᱸ ᱾
ᱦᱟ ᱾
ᱟᱫᱚ ᱢᱮᱱᱠᱷᱟᱱ ᱮᱠᱞᱟ ᱠᱚᱫᱚ ᱚᱠᱟᱞᱮᱠᱟ ᱵᱮᱱ ᱥᱮᱱᱚᱜᱼᱟ ᱠᱟᱹᱴᱤᱡ ᱜᱟᱛᱮ ᱠᱚ ᱡᱩᱫᱤ ᱵᱟᱝᱠᱚ ᱥᱮᱱᱚᱜᱼᱟ ᱥᱮ ᱚᱱᱟ ᱠᱚᱨᱮ ᱢᱮᱞᱟᱼᱼ ᱯᱟᱛᱟ ᱠᱚᱦᱚᱸ ᱥᱮᱱ ᱠᱚᱫᱚ ᱮᱠᱞᱟ ᱫᱚ ᱚᱠᱟᱞᱮᱠᱟ ᱪᱚ ᱠᱟᱹᱴᱤᱡ ᱵᱩᱡᱷᱟᱹᱜᱼᱟ ᱵᱟᱨ ᱦᱚᱲ ᱜᱟᱱᱢ ᱛᱟᱦᱮᱱ ᱠᱷᱟᱱ ᱠᱟᱹᱴᱤᱡ ᱜᱚᱞᱯᱚᱼᱼ ᱯᱷᱚᱞ ᱠᱚ ᱫᱟᱬᱟ ᱵᱟᱲᱟ ᱠᱚᱦᱚᱸ ᱟᱨ ᱮᱠᱞᱟᱮ-ᱮᱠᱞᱟ ᱫᱚ ᱠᱟᱹᱴᱤᱡ ᱮᱥᱠᱟᱨ ᱜᱮ ᱵᱩᱡᱷᱟᱹᱜᱼᱟ ᱚᱠᱟ ᱞᱮᱠᱟᱢ ᱫᱟᱬᱟ ᱵᱟᱲᱟᱭᱟ?
ᱦᱳᱭ ᱢᱚᱡᱽ ᱵᱩᱡᱷᱟᱹᱜᱼᱟ ᱜᱟᱛᱮ ᱥᱟᱞᱟᱜ ᱯᱟᱛᱟ ᱧᱮᱞ ᱾
ᱦᱳᱭ ᱾ ᱢᱮᱱ ᱫᱚ ᱮᱠᱞᱟ ᱢᱟ ᱪᱮᱫ ᱞᱮᱠᱟᱢ ᱫᱟᱬᱟ ᱵᱟᱲᱟᱭᱟ ᱫᱟᱬᱟ ᱵᱟᱲᱟ ᱠᱚᱨᱮ ᱦᱚᱸ ᱟᱹᱰᱤ ᱚᱯᱚᱥᱚᱴᱚᱜᱮ ᱵᱩᱡᱷᱟᱹᱜᱼᱟ ᱾ ᱚᱱᱟ ᱠᱚᱝᱠᱟ-ᱠᱩᱝᱠᱤ ᱦᱚᱲ ᱞᱮᱠᱟ ᱫᱟᱬᱟ ᱵᱟᱲᱟᱭ ᱢᱮ ᱮᱠᱞᱟ ᱜᱮ ᱾
ᱦᱮᱸ ᱾
ᱟᱪᱷᱟ ᱜᱚᱝᱠᱮ ᱟᱨᱚ ᱚᱸᱰᱮ ᱥᱮᱱ ᱟᱠᱟᱱᱟᱞᱤᱧ ᱵᱩᱨᱩ ᱯᱟᱛᱟ ᱨᱮᱼᱼ ᱟᱨ ᱥᱩᱠᱨᱤ ᱡᱤᱞ ᱯᱤᱴᱷᱟᱹ ᱠᱚ ᱫᱚᱢᱮ ᱠᱚ ᱟᱠᱷᱨᱤᱧ ᱜᱮᱭᱟ ᱾
ᱥᱩᱠᱨᱤ ᱡᱤᱞ ᱠᱚ ᱟᱹᱷᱨᱤᱧᱟ ᱟᱸᱡᱚᱢ ᱟᱠᱟᱫᱟᱞᱤᱧ ᱟᱫᱚ ᱟᱹᱞᱤᱧ ᱛᱚ ᱚᱱᱮ ᱛᱚ ᱞᱤᱧ ᱞᱟᱹᱭᱟᱫ ᱵᱮᱱᱟ ᱵᱟᱞᱤᱧ ᱥᱮᱱ ᱟᱠᱟᱱᱟ ᱾
ᱦᱳᱭ ᱮᱱᱛᱮ ᱨᱮᱦᱚᱸ ᱠᱟᱹᱴᱤᱡ ᱟᱹᱞᱤᱧ ᱞᱤᱧ ᱞᱟᱹᱭᱟᱵᱤᱱ ᱠᱟᱱᱟ ᱟᱨᱠᱤ, ᱥᱩᱠᱨᱤ ᱡᱤᱞ ᱯᱤᱴᱷᱟᱹ ᱛᱟᱯᱚᱨᱼᱼ ᱯᱚᱨᱮ ᱾ ᱚᱱᱟᱛᱮ ᱠᱟᱱᱴᱷᱟᱲ ᱠᱚ ᱚᱱᱟ ᱠᱚᱫᱚ ᱟᱹᱰᱤ ᱡᱟᱹᱥᱛᱤ ᱜᱮᱭᱟ ᱚᱸᱰᱮ ᱠᱚᱫᱚ ᱚᱱᱟ ᱫᱚ ᱧᱟᱢᱚᱜ ᱜᱮᱭᱟ ᱚᱱᱟ ᱠᱚᱫᱚ ᱾
ᱦᱮᱸ ᱾ ᱚᱱᱟ ᱫᱤᱥᱚᱢ ᱫᱚ ᱡᱟᱹᱥᱛᱤ ᱜᱮ ᱚᱱᱟ ᱠᱚ ᱡᱚᱢᱧᱩᱭᱟ ᱛᱚ ᱾
ᱦᱮᱸ ᱚᱱᱟ ᱫᱤᱥᱚᱢ ᱫᱚ ᱡᱟᱹᱥᱛᱤ ᱜᱮ ᱚᱱᱟ ᱠᱚᱫᱚ ᱠᱚ ᱡᱚᱢ ᱧᱩᱭ ᱜᱮᱭᱟ, ᱟᱨ ᱚᱸᱰᱮ ᱫᱚ ᱟᱫᱚ ᱟᱹᱰᱤ ᱡᱟᱭᱜᱟ ᱠᱷᱚᱱᱟᱜ ᱦᱚᱲ ᱠᱚᱼᱼ ᱚᱠᱚ ᱠᱚ ᱥᱮᱱᱚᱜᱼᱟ ᱥᱮ ᱟᱵᱚ ᱜᱚᱴᱟ ᱵᱮᱝᱜᱚᱞ ᱩᱲᱤᱥᱟ ᱡᱷᱟᱲᱠᱷᱚᱸᱰ ᱨᱮᱱ ᱠᱚ ᱥᱮᱱᱚᱜᱼᱟ ᱥᱟᱺᱜᱤᱧ-ᱥᱟᱺᱜᱤᱧ ᱦᱚᱲ ᱠᱚᱼᱼ ᱟᱫᱚ ᱚᱱᱟ ᱠᱷᱟᱛᱤᱨ ᱜᱮ ᱚᱸᱰᱮ ᱫᱚ ᱡᱚᱛᱚ ᱨᱚᱠᱚᱢᱟᱜ ᱜᱮ ᱧᱟᱢᱚᱜᱼᱟ ᱾
ᱦᱮᱸᱻᱦᱮᱸ ᱾ ᱦᱮᱞᱳ?
ᱟᱪᱷᱟ ᱜᱚᱝᱠᱮ ᱟᱯᱮ ᱥᱮᱫ ᱫᱚ ᱢᱟᱱᱮᱼᱼ ᱚᱱᱟ ᱡᱟᱦᱟᱸ ᱪᱟᱥ ᱠᱚ ᱦᱩᱲᱩ ᱠᱚᱠᱚ ᱪᱟᱥ ᱫᱚ ᱢᱤᱫ ᱫᱷᱟᱣ ᱜᱮ ᱠᱚ ᱨᱚᱦᱚᱭᱟ ᱥᱮ ᱵᱟᱨ ᱫᱷᱟᱣ ᱯᱮ ᱨᱚᱦᱚᱭᱟ ᱫᱷᱚᱨᱚᱢ ᱨᱮᱯᱮ ᱨᱚᱦᱚᱭᱟᱥᱮ ᱵᱟᱝ?
ᱟᱞᱮ ᱥᱮᱱ ᱫᱚ ᱢᱤᱫ ᱫᱷᱟᱣ ᱜᱮ ᱞᱮ ᱨᱚᱦᱚᱭᱟ ᱟᱞᱮᱫᱚ ᱾
ᱟᱪᱷᱟ ᱾
ᱦᱳᱭ ᱱᱚᱜᱼᱚᱭ ᱦᱟᱸ ᱱᱤᱛᱚᱜᱼᱼ
ᱟᱞᱮᱼᱼ
ᱱᱚᱣᱟ ᱟᱥᱟᱲ ᱵᱚᱸᱜᱟ ᱜᱮ ᱨᱚᱦᱚᱭ ᱦᱩᱭᱩᱜᱼᱟ ᱟᱥᱟᱲ ᱥᱟᱨᱟᱵᱚᱱ ᱜᱮ ᱾
ᱟᱪᱷᱟ ᱾ ᱟᱞᱮᱥᱮᱫ ᱫᱚ ᱵᱟᱨ ᱫᱷᱟᱣ ᱞᱮ ᱨᱚᱦᱚᱭᱟ ᱵᱟᱨ ᱫᱷᱟᱣ ᱵᱚᱞᱛᱮ ᱱᱚᱣᱟ ᱵᱚᱨᱥᱟ ᱨᱮ ᱢᱤᱫ ᱫᱷᱟᱣᱼᱼ ᱥᱮᱨᱢᱟ ᱫᱟᱜ ᱛᱮᱼᱼ ᱟᱨ ᱦᱟᱱᱟ ᱫᱷᱚᱨᱚᱱ ᱫᱤᱱ ᱫᱚ ᱦᱟᱱᱟ ᱪᱟᱹᱛ ᱵᱟᱹᱭᱥᱟᱹᱠᱷ ᱫᱤᱱ ᱫᱚ ᱦᱩᱭᱩᱜ ᱠᱟᱱᱟ ᱡᱟᱦᱟᱸ ᱫᱚ ᱢᱤᱱᱤ ᱠᱚ ᱥᱤᱞᱩᱼᱼ ᱠᱚ ᱢᱮᱱᱟᱜ ᱛᱚ᱾
ᱵᱟᱸᱫ ᱯᱩᱠᱷᱨᱤ ᱠᱚ ᱢᱮᱱᱟᱜᱼᱟ, ᱚᱱᱟ ᱫᱟᱜ ᱛᱮᱠᱚ ᱨᱚᱦᱚᱭᱟ᱾
ᱦᱮᱸ
ᱟᱪᱪᱷᱟ ᱛᱟᱦᱚᱞᱮ ᱜᱚᱢᱠᱮ ᱟᱯᱮ ᱥᱮᱫ ᱫᱚ ᱚᱱᱟ ᱥᱚᱵᱽᱡᱤ ᱠᱚᱫᱚ ᱠᱚ ᱨᱚᱦᱚᱭᱟ ᱥᱮ ᱵᱟᱝ ᱟᱱᱟᱡ ᱠᱚ?
ᱦᱮᱸ ᱨᱚᱦᱚᱭ ᱜᱮᱭᱟ᱾
ᱚᱱᱟ ᱠᱚᱫᱚ ᱠᱤᱨᱤᱧ ᱟᱹᱠᱷᱨᱤᱧ ᱞᱟᱹᱜᱤᱫ ᱥᱮ ᱱᱚᱝᱠᱟ ᱚᱲᱟᱜ ᱨᱮ ᱡᱚᱢ ᱞᱟᱹᱜᱤᱫ ᱜᱮ
ᱡᱚᱛᱚ ᱨᱚᱠᱚᱢ ᱞᱟᱹᱜᱤᱫ ᱠᱤᱨᱤᱧ ᱟᱠᱷᱨᱤᱧ ᱞᱟᱹᱜᱤᱫ ᱦᱚᱸ ᱡᱚᱢ ᱞᱟᱹᱜᱤᱫ ᱦᱚᱸ
ᱟᱪᱷᱟ ᱱᱟᱯᱟᱭ ᱜᱮ ᱟᱞᱮ ᱥᱮᱫ ᱫᱚ ᱦᱟᱜ ᱠᱷᱟᱱ ᱥᱚᱵᱽᱡᱤ ᱠᱚᱫᱚ ᱵᱟᱝᱞᱮ ᱨᱚᱦᱚᱭᱟ ᱛᱚ ᱚᱱᱟ ᱠᱚᱫᱚ ᱨᱚᱦᱚᱭ ᱵᱚᱞᱛᱮ ᱡᱟᱦᱟᱸ ᱜᱮ ᱠᱤᱨᱤᱧ ᱟᱠᱷᱨᱤᱧ ᱞᱟᱹᱜᱤᱫ ᱫᱚ ᱵᱟᱝᱟ ᱚᱲᱟᱜ ᱨᱮ ᱡᱚᱢ ᱞᱟᱹᱜᱤᱫ ᱡᱟᱦᱟᱸᱟᱜ ᱜᱮ ᱦᱮᱸ ᱚᱱᱠᱟ ᱠᱤᱨᱤᱧ ᱟᱹᱠᱷᱨᱤᱧ ᱞᱟᱹᱜᱤᱫ ᱫᱚ ᱵᱟᱝᱟ᱾
ᱦᱮᱞᱳ
ᱦᱮᱸ ᱜᱚᱝᱠᱮ ᱞᱟᱹᱭ ᱵᱤᱱ
ᱮᱸ ᱟᱡᱚᱢᱚᱜ ᱠᱟᱱᱟ ᱨᱚᱲ ᱟᱹᱞᱤᱧᱟ?
ᱦᱮᱸ ᱟᱸᱡᱚᱢᱚᱜ ᱠᱟᱱ ᱜᱮᱭᱟ ᱞᱟᱹᱭ ᱟᱵᱤᱱ ᱛᱚ᱾
ᱦᱩ
ᱜᱚᱢᱠᱮ ᱦᱚᱞᱟ ᱛᱟᱦᱮ ᱟᱵᱚᱣᱟᱜ ᱦᱩᱞ ᱢᱟ ᱦᱩᱞ ᱢᱟᱦᱟ ᱵᱟᱠᱷᱨᱟ ᱛᱮ ᱡᱟᱦᱟᱸ ᱠᱳᱞᱠᱟᱛᱟ ᱨᱮ ᱨᱤᱞᱤ ᱠᱚ ᱟᱹᱪᱩᱨᱮᱱ ᱛᱟᱵᱚᱱ ᱫᱚ ᱚᱱᱟᱵᱤᱱ ᱵᱟᱲᱟᱭ ᱟᱸᱡᱚᱢ ᱟᱠᱟᱫ ᱜᱮᱭᱟ ᱥᱮ ᱵᱟᱝ ᱛᱟᱦᱚᱞᱮ?
ᱦᱮᱸ ᱟᱸᱡᱚᱢ ᱫᱚᱞᱤᱧ ᱟᱸᱡᱚᱢ ᱟᱠᱟᱫᱟ ᱨᱤᱞᱤ ᱠᱚ ᱠᱚᱨᱟᱣ ᱠᱮᱫ ᱛᱟᱵᱚᱱᱟ ᱟᱵᱚᱨᱮᱱ ᱥᱟᱶᱛᱟᱞ ᱠᱚ ᱮᱱᱛᱮᱫ
ᱟᱪᱪᱷᱟ ᱚᱸᱰᱮ ᱢᱟ ᱟᱹᱞᱤᱧ ᱦᱚᱸ ᱥᱮᱱ ᱫᱚ ᱵᱟᱹᱞᱤᱧ ᱥᱮᱱ ᱟᱠᱟᱱᱟ ᱮᱱᱠᱷᱟᱱ ᱥᱳᱥᱟᱞ ᱢᱤᱰᱤᱭᱟ ᱛᱟᱞᱟᱛᱮ ᱛᱮ ᱜᱮᱞᱤᱧ ᱧᱮᱞᱮᱫ ᱛᱟᱦᱮᱫ ᱡᱮ ᱫᱚᱢᱮ ᱟᱵᱚ ᱥᱟᱱᱛᱟᱲ ᱠᱚ ᱥᱮᱱ ᱞᱮᱱᱟ ᱵᱟᱭᱤᱠ ᱛᱮ ᱨᱤᱞᱤᱠ ᱫᱚᱠᱚ ᱟᱹᱪᱩᱨᱚᱜ ᱠᱟᱱ ᱛᱟᱦᱮᱸᱫ ᱦᱚᱲ ᱫᱚ ᱟᱹᱰᱤ ᱡᱟᱹᱥᱛᱤ ᱜᱮᱠᱚ ᱥᱮᱱ ᱞᱮᱱ ᱛᱟᱵᱚᱱᱟ᱾
ᱦᱳᱭ
ᱟᱫᱚ ᱢᱮᱱᱫᱚ ᱚᱸᱰᱮ ᱫᱚ ᱚᱱᱠᱟᱱ ᱡᱟᱭᱜᱟ ᱠᱚᱨᱮ ᱫᱚ ᱥᱮᱱᱫᱚ ᱮᱠᱟᱞ ᱱᱤᱦᱟᱹᱛ ᱜᱮ ᱫᱚᱨᱠᱟᱨ᱾ ᱫᱚᱨᱠᱟᱨ ᱜᱮ ᱠᱟᱱᱟ ᱦᱮᱸ ᱥᱮ ᱚᱱᱠᱟᱱ ᱡᱟᱭᱜᱟ ᱠᱚᱫᱚ ᱞᱟᱹᱠᱛᱤ ᱜᱮ ᱠᱟᱱᱟ᱾
ᱦᱳᱭ
ᱡᱟᱦᱟᱸᱭ ᱠᱚᱣᱟᱜ ᱚᱱᱠᱟ ᱵᱟᱭᱤᱠ ᱴᱟᱭᱤᱠ ᱠᱚ ᱛᱟᱦᱮᱸ ᱞᱮᱱᱠᱷᱟᱱ ᱟᱫᱚ ᱟᱞᱮ ᱫᱚ ᱠᱟᱹᱴᱤᱡ ᱥᱟᱺᱜᱤᱧ ᱧᱚᱜ ᱜᱮᱭᱟ ᱛᱚ ᱟ ᱪᱮᱫᱠᱟᱢ ᱥᱮᱱᱚᱜᱼᱟ ᱚᱸᱰᱮ ᱫᱚ ᱚᱱᱟ ᱠᱷᱟᱹᱛᱤᱨ ᱜᱮ ᱵᱟᱝ ᱥᱮᱱᱟ ᱠᱟᱱᱟ
ᱦᱳᱭ
ᱛᱟᱯᱚᱨᱮ ᱟᱯᱮᱥᱮᱫ ᱫᱚ ᱛᱟᱦᱚᱞᱮ ᱜᱚᱢᱠᱮ ᱪᱮᱫ ᱠᱚ ᱞᱟᱹᱭᱟ ᱩᱱᱠᱩ ᱤᱭᱟᱹ ᱯᱩᱴᱠᱟᱹ ᱠᱚ ᱧᱟᱢᱚᱜ ᱜᱮᱭᱟ ᱠᱚ ᱥᱮ ᱵᱟᱝ
ᱯᱩᱴᱠᱟᱹ ᱠᱚ ᱟᱞᱮ ᱥᱮᱱ ᱫᱚ ᱚᱱᱠᱟ ᱡᱟᱹᱥᱛᱤ ᱫᱚ ᱵᱟᱠᱚ ᱧᱟᱢᱚᱜᱼᱟ᱾
ᱵᱟᱠᱚ ᱧᱟᱢᱚᱜ ᱜᱮᱭᱟ᱾
ᱦᱮᱸ
ᱟᱞᱮ ᱥᱮᱫ ᱫᱚᱠᱚ ᱧᱟᱢᱚᱜ ᱜᱮᱭᱟ ᱱᱚᱣᱟ ᱟᱞᱮ ᱥᱩᱨ ᱨᱮ ᱥᱟᱨᱡᱚᱢ ᱵᱤᱨ ᱠᱚ ᱢᱮᱱᱟᱜ᱾ ᱛᱚ ᱟᱫᱚ ᱱᱩᱠᱩ ᱟᱭᱩ ᱦᱚᱲ ᱛᱟᱠᱚ ᱠᱚ ᱥᱮᱱᱚᱜᱼᱟ ᱦᱟᱞᱟᱝ ᱟᱹᱜᱩ ᱠᱚᱜᱮᱭᱟᱠᱚ ᱯᱩᱴᱠᱟᱹ ᱠᱚᱫᱚ ᱛᱟᱦᱚᱞᱮ ᱡᱚᱢ ᱫᱚᱵᱤᱱ ᱡᱚᱢ ᱵᱟᱲᱟ ᱟᱠᱟᱫ ᱠᱚᱣᱟ ᱥᱮ ᱵᱟᱝ
ᱟᱹᱰᱤ ᱥᱮᱫᱟᱭ ᱨᱮ ᱡᱚᱢ ᱦᱩᱭ ᱞᱮᱱᱟ ᱟᱨ ᱱᱮᱛᱟᱨ ᱫᱚ ᱵᱟᱝ᱾
ᱟᱪᱪᱷᱟ ᱱᱟᱯᱟᱭ ᱜᱮ ᱟᱫᱚ ᱮᱴᱟᱜ ᱡᱟᱭᱜᱟ ᱠᱚ ᱥᱮᱱ ᱦᱩᱭ ᱠᱟᱱᱟ ᱟᱫᱚ ᱚᱱᱛᱮ ᱫᱚ ᱞᱟᱹᱭ ᱟᱠᱚ ᱟᱞᱮᱥᱮᱫ ᱫᱚ ᱯᱩᱴᱠᱟᱹ ᱠᱚᱫᱚ ᱵᱟᱹᱱᱩᱜ ᱠᱚᱣᱟ᱾ ᱚᱱᱠᱟ ᱵᱟᱡᱟᱨ ᱠᱚᱨᱮ ᱠᱚ ᱠᱤᱨᱤᱧ ᱟᱠᱷᱨᱤᱧ ᱠᱚᱣᱟ ᱚᱱᱛᱮ ᱠᱷᱚᱱᱟᱜ ᱜᱮᱞᱮ ᱠᱤᱨᱤᱧ ᱟᱹᱜᱩᱣᱟ᱾ ᱚᱱᱠᱟ ᱠᱚ ᱢᱮᱱ ᱵᱟᱲᱟᱭ ᱜᱮᱭᱟ ᱟᱹᱰᱤ ᱟᱹᱰᱤ ᱡᱟᱭᱜᱟ ᱠᱚᱫᱚ
ᱦᱮᱸ ᱛᱚ ᱜᱚᱢᱠᱮ ᱢᱟ ᱛᱟᱦᱚᱞᱮ ᱱᱤᱝᱠᱟᱹ ᱜᱮ ᱦᱚᱭ ᱥᱮ
ᱦᱮᱸ ᱦᱮᱸ
ᱦᱮᱸ ᱡᱚᱦᱟᱨ ᱜᱮ
ᱦᱩ